ᱨ ᱠᱚᱲᱠᱚ ᱟᱸᱡᱚᱢᱚᱜ ᱠᱟᱱᱟ?
ᱦᱩᱸ ᱟᱸᱡᱚᱢᱚᱜ ᱠᱟᱱᱟ ᱟᱢᱟᱜ ᱜᱮ ᱟᱸᱡᱚᱢᱚᱜ ᱠᱟᱱᱟ ᱥᱮ ᱵᱟᱝ ᱦᱟᱜ ᱟᱨᱚ?
ᱵᱟᱝ ᱤᱧ ᱫᱚ ᱟᱢᱟᱜ ᱨᱚᱲ ᱫᱚ ᱟᱹᱰᱤ ᱪᱷᱤᱢ ᱪᱷᱟᱢ ᱜᱮᱧ ᱟᱸᱡᱚᱢᱮᱫ ᱛᱟᱢᱟ᱾
ᱦᱩᱸ
ᱛᱟᱦᱚᱞᱮ ᱱᱤᱛᱚᱜ ᱫᱚ ᱦᱮᱸ ᱡᱚᱢ ᱵᱟᱲᱟ ᱠᱚᱫᱚ ᱦᱩᱭ ᱟᱠᱟᱱᱟ᱾ ᱟᱪᱪᱷᱟ ᱛᱟᱦᱚᱞᱮ ᱫᱚ ᱤᱧ ᱡᱩᱫᱤᱧ ᱱᱤᱛᱚᱜ ᱫᱚ ᱮᱠᱟᱞᱛᱮᱞᱟᱝ ᱜᱚᱞᱯᱷᱚᱭᱟ ᱵᱚᱞᱛᱮ ᱪᱮᱫ ᱠᱟᱜ ᱡᱮ ᱟᱯᱮ ᱚᱠᱟ ᱫᱤᱥᱚᱢ ᱠᱟᱱᱟᱯᱮ ᱢᱟᱱᱮ ᱵᱤᱨ ᱫᱤᱥᱚᱢ ᱥᱮ ᱮᱢᱱᱤ ᱟᱯᱮ ᱥᱮᱫ ᱫᱚ ᱵᱤᱨ ᱠᱚ ᱵᱟᱹᱱᱩᱜᱼᱟ᱾
ᱚᱱᱠᱟ ᱫᱚ ᱵᱟᱹᱱᱩᱜ ᱟᱠᱟᱫᱟ ᱟᱞᱮ ᱥᱮᱫ ᱫᱚ ᱢᱟᱱᱮ ᱛᱷᱚᱲᱟ ᱤᱭᱟᱹ ᱧᱚᱜ ᱠᱟᱱᱟ ᱠᱚ ᱪᱮᱴᱟ ᱧᱚᱜ ᱠᱟᱱᱟ ᱠᱚ ᱵᱚᱞᱛᱮᱫᱚ ᱵᱤᱨ ᱠᱚᱫᱚ ᱵᱟᱹᱱᱩᱜᱼᱟ᱾ ᱢᱟᱱᱮ ᱵᱟᱡᱟᱨ ᱠᱚ ᱠᱟᱹᱴᱤᱡ ᱢᱮᱱᱟᱜᱼᱟ ᱢᱟᱱᱮ ᱱᱟᱜᱟᱨ ᱠᱚ ᱡᱟᱦᱟᱸ ᱠᱚ ᱢᱮᱛᱟᱜ ᱠᱟᱱᱟ ᱚᱱᱟ ᱠᱚ ᱡᱟᱹᱥᱛᱤ ᱵᱮᱱᱟᱣ ᱠᱟᱫᱟ ᱠᱚ
ᱱᱟᱹᱭ ᱫᱷᱟᱨᱮ ᱠᱚ ᱚᱱᱮ ᱠᱟᱱᱟ ᱥᱮ ᱱᱟᱹᱭ ᱫᱷᱟᱨᱮᱞᱮ ᱯᱟᱲᱟᱜ ᱠᱟᱱᱟ ᱚᱱᱟᱛᱮ ᱡᱟᱹᱥᱛᱤ ᱢᱚᱱᱮ ᱦᱩᱜᱽᱞᱤ ᱱᱟᱹᱭ ᱫᱷᱟᱨᱮ ᱥᱮᱫ ᱠᱟᱛᱮ ᱞᱮ ᱯᱟᱲᱟᱜ ᱠᱟᱱᱟ ᱟᱞᱮ ᱫᱚ
ᱟᱫᱚ ᱛᱟᱦᱚᱞᱮ ᱱᱟᱹᱭ ᱠᱚ ᱡᱚᱠᱷᱚᱱ ᱠᱟᱛᱷᱟᱢ ᱞᱟᱹᱭ ᱠᱮᱫᱟ ᱱᱟᱹᱭ ᱟᱛᱮ ᱜᱮᱞᱟᱝ ᱜᱚᱞᱯᱷᱚ ᱞᱮᱜᱮ
ᱚᱱᱠᱟ ᱢᱟᱱᱮ ᱥᱩᱨ ᱧᱚᱜ ᱫᱚ ᱵᱟᱹᱱᱩᱜ ᱞᱮᱭᱟ ᱱᱟᱹᱭ ᱠᱷᱚᱱᱟᱜ ᱫᱚ ᱛᱷᱚᱲᱟ ᱡᱷᱟᱹᱞ ᱧᱚᱜ ᱜᱮ ᱢᱮᱱᱟᱜ ᱞᱮᱭᱟ ᱢᱟᱱᱮ ᱵᱟᱡᱟᱨ ᱠᱷᱚᱱᱟᱜ ᱫᱚ ᱥᱮ ᱱᱟᱜᱟᱨ ᱠᱷᱚᱱᱟᱜ ᱫᱚ ᱛᱷᱚᱲᱟ ᱡᱷᱟᱹᱞ ᱧᱚᱜ ᱜᱮ ᱦᱮᱱᱟᱜ ᱞᱮᱭᱟ
ᱢᱟᱱᱮ ᱵᱟᱭᱨᱮ ᱧᱚᱜ ᱜᱮ
ᱟᱪ ᱛᱟᱦᱚᱞᱮ ᱦᱚᱜᱼᱚᱭ ᱡᱮ ᱱᱟᱹᱭ ᱠᱚ ᱠᱟᱱᱟ ᱱᱟᱹᱭ ᱠᱚᱫᱚᱢ ᱧᱮᱞ ᱞᱮᱠᱷᱟᱱ ᱪᱤᱠᱟᱹᱜᱼᱟ ᱟᱹᱰᱤ ᱢᱟᱱᱮ ᱵᱩᱨᱩ ᱟᱹᱰᱤ ᱫᱚ ᱠᱚᱛᱮᱠ ᱱᱟᱹᱭ ᱠᱚᱫᱚ ᱧᱮᱞ ᱢᱮ ᱡᱷᱟᱨᱱᱟ ᱫᱟᱜ ᱛᱮ ᱠᱚᱛᱮᱠ ᱠᱚᱫᱚ ᱥᱤᱛᱮᱧ ᱠᱟᱛᱮ ᱦᱤᱡᱩᱜᱼᱟ ᱱᱟᱹᱭ ᱫᱟᱜ ᱛᱮ ᱜᱟᱰᱟ ᱫᱟᱜ ᱮᱢ ᱞᱟᱹᱭ ᱟᱨ ᱠᱚᱛᱮᱠ ᱱᱟᱹᱭ ᱠᱚ ᱠᱚ ᱢᱮᱱᱟᱜᱼᱟ ᱧᱮᱞ ᱢᱮ ᱡᱟᱦᱟᱸ ᱫᱚ ᱵᱚᱨᱥᱟ ᱫᱤᱱ ᱨᱮᱱᱟᱜ ᱫᱟᱜ ᱛᱮᱜᱮ ᱛᱟᱦᱮᱱᱟ ᱟᱫᱚ ᱮᱴᱟᱜ ᱫᱤᱱ ᱫᱚ ᱫᱟᱜ ᱵᱟᱝ ᱛᱟᱦᱮᱱᱟ ᱦᱮᱸ ᱥᱮ ᱵᱟᱝ ᱠᱟᱛᱷᱟᱧ ᱞᱟᱹᱭ ᱠᱮᱫᱟ ᱟᱢ ᱫᱚ ᱱᱟᱹᱭ ᱠᱚᱨᱮ ᱦᱟᱹᱠᱩ ᱥᱟᱵ ᱫᱚᱢ ᱪᱟᱞᱟᱣ ᱵᱟᱲᱟ ᱟᱠᱟᱱᱟ ᱥᱮ ᱵᱟᱝ ᱥᱮ ᱵᱟᱱ ᱠᱚᱨᱮ
ᱦᱮᱸ ᱵᱟᱸᱫᱷ ᱠᱚᱫᱚ ᱪᱟᱞᱟᱣ ᱵᱟᱲᱟ ᱟᱠᱟᱱᱟ ᱱᱟᱹᱭ ᱫᱚ ᱵᱟᱝ ᱪᱟᱞᱟᱣ ᱵᱟᱲᱟ ᱦᱩᱭ ᱟᱠᱟᱱᱟ᱾ ᱱᱩᱭ ᱫᱚ ᱫᱚᱢᱮ ᱜᱮ ᱫᱟᱜ ᱤᱭᱟᱹᱜᱼᱟ ᱥᱮ ᱞᱤᱸᱜᱤᱱᱟ ᱚᱱᱟᱛᱮ ᱚᱱᱟᱠᱚᱛᱚ ᱵᱟᱝ ᱪᱟᱞᱟᱣ ᱵᱟᱲᱟ ᱦᱩᱭ ᱟᱠᱟᱱᱟ᱾ ᱵᱟᱸᱫ ᱠᱚᱫᱚ ᱪᱟᱞᱟᱣ ᱵᱟᱲᱟ ᱦᱩᱭ ᱠᱟᱱ ᱜᱮᱭᱟ ᱡᱮᱢᱚᱱ ᱱᱮᱛᱟᱨ ᱫᱤᱱ ᱫᱚ ᱫᱟᱜ ᱡᱟᱹᱲᱤ ᱫᱤᱱ ᱠᱟᱱᱟ ᱥᱮ ᱱᱮᱛᱟᱨ ᱫᱚ ᱚᱱᱟ ᱡᱟᱦᱟᱸ ᱠᱚ ᱢᱟᱱᱮ ᱠᱷᱮᱛ ᱡᱟᱦᱟᱸ ᱠᱚ ᱥᱤ ᱟᱥᱮ ᱚᱱᱟ ᱥᱤ ᱛᱟᱭᱱᱚᱢ ᱛᱮ ᱚᱱᱟ ᱠᱚᱨᱮ ᱨᱟᱥᱛᱟ ᱠᱚᱨᱮ ᱠᱚ ᱨᱟᱠᱟᱵ ᱜᱮᱭᱟ
ᱦᱮᱸ ᱦᱮᱸ ᱟᱞᱮ ᱥᱮᱫ ᱦᱚᱸᱠᱚ ᱨᱟᱠᱟᱵᱼᱟ ᱫᱚᱠᱚ ᱨᱟᱠᱟᱵᱼᱟ ᱡᱚᱠᱷᱚᱱ ᱱᱚᱜᱼᱚᱭ ᱞᱩᱴᱟᱨ ᱛᱮᱢ ᱥᱤᱭᱟ ᱟᱨ ᱛᱟᱭᱚᱢ ᱛᱟᱭᱚᱢᱛᱮ ᱧᱮᱞ ᱠᱚ ᱫᱚᱢᱮ ᱠᱚ ᱛᱟᱦᱮᱸ ᱠᱚᱜᱼᱟ ᱦᱚᱲ ᱠᱚ ᱛᱟᱦᱮᱱᱟ ᱦᱟᱹᱠᱩᱠᱚ ᱨᱟᱠᱟᱵᱚᱜᱼᱟ᱾ ᱥᱟᱶᱛᱮ ᱱᱩᱠᱩ ᱜᱷᱩᱜᱽᱨᱤ ᱠᱚᱠᱚ ᱡᱚᱢ ᱠᱚᱣᱟ ᱥᱮ ᱪᱮᱞᱮ ᱠᱚ ᱱᱩᱠᱩ ᱠᱚ ᱩᱱᱠᱩ ᱠᱚᱸᱜ ᱠᱚᱦᱚᱸ ᱠᱚ ᱡᱚᱢ ᱠᱚᱣᱟ᱾
ᱠᱚᱸᱜ ᱠᱚ ᱦᱩᱸ ᱛᱤᱱᱟᱹᱜ ᱠᱩ ᱥᱤᱭᱟᱥᱮ ᱚᱱᱟᱜᱮ ᱜᱤᱫᱽᱨᱟᱹ ᱠᱚᱫᱚ ᱚᱱᱟ ᱛᱟᱭᱱᱚᱢ ᱠᱚᱨᱮ ᱚᱱᱟ ᱥᱮ ᱡᱟᱦᱟᱸ ᱴᱟ ᱫᱟᱜ ᱡᱟᱣᱨᱟ ᱟᱠᱟᱱᱟ ᱡᱟᱦᱟᱸᱴᱟ ᱨᱮ ᱠᱷᱮᱛ ᱨᱮ ᱚᱸᱰᱮ ᱫᱚ ᱡᱚᱛᱚ ᱦᱚᱲᱤᱮᱢ ᱧᱟᱢ ᱠᱚᱣᱟ ᱩᱱᱠᱩ ᱥᱤ ᱛᱟᱭᱚᱢ ᱛᱟᱭᱱᱚᱢ ᱛᱮᱠᱚ ᱟᱹᱪᱩᱨᱚᱜ ᱠᱟᱱᱟ
ᱟᱪᱩᱨᱚᱜ ᱠᱟᱱᱟ ᱠᱚ ᱦᱮᱸ
ᱟᱫᱚ ᱚᱱᱟ ᱱᱤᱛᱳᱜ ᱫᱚ ᱟᱞᱟᱫᱟ ᱵᱮᱯᱟᱨ ᱜᱤᱫᱽᱨᱟᱹ ᱚᱠᱛᱚ ᱨᱮᱱᱟᱜ ᱦᱟᱹᱠᱩ ᱥᱟᱵ ᱫᱚ ᱟᱫᱩᱧ ᱩᱭᱦᱟᱹᱨᱟᱜᱼᱟ, ᱢᱟᱱᱮ ᱟᱹᱰᱤ ᱨᱟᱹᱥᱠᱟᱹ ᱛᱮ ᱪᱟᱵᱟ ᱥᱟᱵ ᱦᱩᱭ ᱟᱠᱟᱱᱟ
ᱛᱚᱠᱷᱚᱱ ᱫᱚ ᱟᱞᱮ ᱦᱚᱸ ᱟᱹᱪᱩᱨ ᱵᱟᱝ ᱦᱩᱭ ᱠᱟᱱᱟ ᱛᱚᱠᱷᱚᱱ ᱫᱚ ᱵᱩᱡᱽ ᱩᱱᱟᱹᱜ ᱵᱟᱝ ᱛᱟᱦᱮᱸ ᱠᱟᱱᱟ ᱥᱮ ᱢᱟᱱᱮ ᱧᱟᱢ ᱠᱚᱢ ᱧᱟᱢ ᱞᱮᱠᱚ ᱠᱷᱟᱱᱜᱮ ᱨᱟᱹᱥᱠᱟᱹ ᱵᱩᱡᱩᱜ ᱛᱟᱦᱮᱸᱫ ᱛᱤᱱᱟᱹᱜ
ᱟᱨ ᱞᱟᱹᱭ ᱞᱮᱠᱷᱟᱱ ᱪᱮᱫᱠᱟ ᱮᱸᱻ ᱱᱤᱡᱮ ᱫᱚ ᱱᱚᱝᱠᱟ ᱦᱩᱭ ᱠᱟᱱᱟ ᱢᱚᱱᱮ ᱠᱟᱜ ᱢᱮ ᱡᱟᱦᱟᱸᱨᱮ ᱚᱠᱟ ᱫᱟᱜ ᱟᱹᱛᱩᱜ ᱠᱟᱱᱟ ᱦᱩᱲᱩ ᱠᱚ ᱠᱟᱹᱴᱤᱡ ᱦᱟᱨᱟ ᱧᱚᱜ ᱱᱟ ᱠᱟᱹᱴᱤᱡ ᱦᱟᱨᱟ ᱧᱚᱜᱚ ᱠᱟᱱ ᱠᱷᱟᱱ ᱢᱤᱫᱴᱟᱝ ᱵᱟᱱ ᱨᱮᱱᱟᱜ ᱫᱟᱜ ᱟᱬᱜᱚᱱ ᱠᱟᱹᱴ ᱢᱟᱨᱟᱝ ᱧᱚᱜ ᱛᱮ ᱠᱟᱹᱴᱤᱡ ᱫᱟᱜ ᱛᱚᱵᱟᱜᱠᱜᱼᱟ ᱥᱮ ᱢᱟᱨᱟᱝ ᱧᱚᱜ ᱠᱟᱹᱴᱤᱡ ᱠᱷᱟᱨᱟᱝ ᱧᱚᱜ ᱠᱚᱜᱼᱟ
ᱦᱩᱸ ᱦᱩᱸ
ᱟᱫᱚ ᱱᱚᱸᱰᱮᱢ ᱪᱤᱠᱟᱹ ᱠᱮᱫᱟ ᱠᱟᱹᱴᱤᱡ ᱵᱟᱨ ᱯᱮ ᱦᱚᱲᱮᱢ ᱪᱟᱞᱟᱣᱮᱱᱛᱮ ᱟᱫᱚ ᱱᱚᱸᱰᱮ ᱫᱚ ᱦᱟᱥᱟ ᱛᱮ ᱵᱷᱟᱜᱮ ᱧᱚᱜ ᱮᱢ ᱛᱚᱞ ᱮᱥᱮᱫ ᱜᱚᱫ ᱠᱮᱭᱟ ᱫᱟᱜ ᱴᱟᱜ ᱟᱨ ᱪᱮᱛᱟᱱ ᱨᱮᱱᱟᱜ ᱫᱟᱜ ᱦᱚᱢ ᱵᱚᱱᱫᱚ ᱜᱚᱫ ᱠᱮᱫᱟ ᱟᱫᱚ ᱱᱚᱸᱰᱮᱢ ᱟᱨᱮᱡ ᱠᱮᱫ ᱛᱮ ᱱᱚᱰᱮ ᱨᱮᱱ ᱦᱟᱹᱠᱩᱢ ᱥᱟᱵ ᱠᱮᱫ ᱠᱚᱣᱟ ᱱᱚᱝᱠᱟ ᱟ ᱫᱚ ᱦᱟᱹᱠᱩ ᱠᱚᱢ ᱥᱟᱵ ᱵᱟᱲᱟ ᱟᱠᱟᱫ ᱠᱚᱣᱟ ᱥᱮ ᱵᱟᱝ
ᱦᱮᱸ ᱥᱟᱵ ᱵᱟᱲᱟ ᱦᱩᱭ ᱠᱟᱱᱟ ᱟᱞᱮ ᱫᱚ ᱚᱱᱟ ᱫᱚ ᱱᱤᱛᱚᱜ ᱫᱚ ᱵᱟᱝ ᱚᱱᱮ ᱱᱤᱛᱚᱜ ᱫᱚ ᱢᱟᱱᱮ ᱟᱹᱰᱤ ᱟᱸᱴ ᱫᱟᱜ ᱡᱟᱹᱲᱤ ᱠᱚ ᱦᱩᱭᱩᱜᱼᱟ ᱥᱮ ᱱᱮᱛᱟᱨ ᱫᱚ ᱵᱟᱢ ᱧᱟᱢ ᱠᱚᱼᱟ ᱫᱚᱢᱮ ᱤᱭᱟᱹ ᱰᱩᱵᱟᱹᱜ ᱜᱮᱭᱟ ᱟᱞᱮ ᱥᱮᱫ ᱫᱚ ᱡᱠᱷᱚᱱ ᱦᱟᱸ ᱚᱱ ᱵ ᱤᱭᱟᱹ ᱫᱡᱟᱲᱤ ᱫᱤᱱ ᱢᱩᱪᱟᱹᱫᱚᱜᱼᱟ ᱥᱮ ᱦᱟᱸᱜ ᱪᱟᱵᱟ ᱪᱟᱵᱟ ᱚᱠᱛᱮ ᱛᱚᱠᱷᱚᱱᱟᱜ ᱚᱱᱟ ᱠᱚᱫᱚ ᱢᱟᱱᱮ ᱟᱲᱮ ᱠᱟᱛᱮᱜ ᱠᱚ ᱤᱭᱟᱹ ᱠᱚᱣᱟ ᱥᱟᱵ ᱠᱚᱣᱟ
ᱚ ᱱᱚᱣᱟ ᱟᱞᱮᱦᱚᱸ ᱠᱟᱹᱴᱤᱡ ᱡᱮᱢᱚᱱ ᱠᱟᱹᱴᱤᱡ ᱚᱱᱟ ᱫᱟᱜ ᱞᱤᱸᱜᱤ ᱴᱟᱜ ᱡᱮᱢᱚᱱ ᱵᱟᱹᱲᱛᱤ ᱫᱚ ᱟᱞᱚ ᱞᱤᱸᱜᱤᱱ ᱢᱟ ᱟᱹᱛᱩ ᱞᱮᱠᱟ ᱫᱚ ᱵᱩᱱᱱᱚ ᱞᱮᱠᱟ ᱟᱫᱚ ᱵᱟᱠᱷᱟᱱ ᱚᱱᱠᱟ ᱫᱟᱜ ᱡᱟᱹᱲᱤ ᱟᱞᱮ ᱥᱮᱫ ᱫᱚ ᱦᱩᱭ ᱵᱟᱲᱟ ᱟᱠᱟᱱᱟ ᱦᱮᱸ ᱟᱞᱮᱭᱟᱜ ᱵᱤᱨ ᱟᱞᱮ ᱫᱚ ᱵᱤᱨ ᱫᱤᱥᱚᱢ ᱠᱟᱱᱟ ᱵᱤᱨ ᱟᱨ ᱡᱟᱦᱟᱸ ᱢᱟᱴᱷ ᱚᱱᱟ ᱞᱮᱵᱮᱞ ᱠᱚᱜᱼᱟ᱾ ᱢᱟᱱᱮ ᱥᱚᱲᱚᱠ ᱠᱚᱦᱚᱸ ᱫᱟᱜ ᱢᱟᱱᱮ ᱯᱩᱨᱩᱭ ᱯᱩᱨᱩᱭ ᱥᱮ ᱮᱠᱵᱟᱨᱮ ᱛᱷᱩᱭ ᱛᱷᱩᱭ ᱠᱚᱜᱼᱟ᱾
ᱦᱩᱸ
ᱟᱫᱚ ᱟᱯᱮ ᱥᱮᱫ ᱫᱚ ᱪᱤᱠᱠᱟ ᱵᱩᱱᱱᱟᱹ ᱱᱚᱝᱠᱟ ᱦᱩᱭ ᱵᱟᱲᱟ ᱠᱟᱱᱟ ᱵᱤᱨᱟᱴ ᱮᱱᱮ ᱚᱲᱟᱜ ᱞᱟᱦᱟ ᱠᱷᱚᱱᱜᱮ ᱫᱟᱜ ᱛᱮ ᱪᱤᱦᱤᱞ ᱪᱤᱯᱤᱞ ᱟᱠᱟᱱᱟ᱾
ᱵᱟᱝ ᱚᱱᱠᱟ ᱫᱚ ᱵᱟᱝ ᱦᱩᱭᱩᱜᱼᱟ᱾ ᱠᱤᱱᱛᱩ ᱚᱱᱠᱟ ᱪᱮᱦᱤᱞ ᱪᱤᱯᱤᱞ ᱫᱚ ᱫᱟᱜ ᱫᱚ ᱛᱟᱦᱮᱱ ᱜᱮᱭᱟ ᱠᱤᱱᱛᱩ ᱩᱱᱟᱹᱜ ᱟᱸᱴ ᱵᱚᱱᱱᱟᱹ ᱞᱮᱠᱟ ᱴᱟᱭᱤᱯ ᱫᱚ ᱵᱟᱝ ᱦᱚᱭᱳᱜ ᱜᱮᱭᱟ ᱟᱞᱮᱥᱮᱫ ᱫᱚ᱾ ᱢᱟᱱᱮ ᱚᱱᱮ ᱠᱷᱮᱛ ᱠᱚᱨᱮ ᱫᱟᱜ ᱵᱟᱝ ᱛᱟᱦᱮᱱ ᱜᱮᱭᱟ ᱚᱱᱮ ᱚᱱᱠᱟ᱾ ᱛᱟᱦᱮᱱᱟ ᱟᱞᱮ ᱥᱮ ᱫᱚᱢ ᱟᱞᱮ ᱥᱮᱫ ᱫᱚ ᱞᱚᱥ ᱟᱞᱮ ᱥᱮᱫ ᱫᱚ ᱞᱚᱥᱚᱫ ᱫᱚᱢᱮ ᱞᱚᱥᱚᱫᱚᱜᱼᱟ᱾
ᱟᱪᱪᱷᱟ ᱟᱪᱪᱷᱟ ᱟᱪᱪᱷᱟ ᱢᱟᱱᱮ ᱦᱟᱥᱟᱜ ᱡᱟᱦᱟ ᱴᱟᱜ ᱜᱮ ᱦᱮᱸ ᱥᱮ ᱵᱟᱝ?
ᱦᱩᱸ ᱵᱟᱴᱥᱤ ᱞᱚᱦᱚᱫᱚᱜᱼᱟ ᱮᱱᱠᱷᱟᱱ᱾
ᱦᱮᱸ ᱚᱱᱟ ᱫᱚ ᱟᱞᱮ ᱫᱤᱥᱚᱢ ᱫᱚ ᱱᱚᱝᱠᱟ ᱵᱤᱨ ᱦᱟᱥᱟ ᱠᱟᱱᱟ ᱛᱚ ᱞᱚᱥᱚᱫ ᱫᱚ ᱞᱚᱥᱚᱫᱚᱜ ᱨᱮᱦ ᱚᱱᱠᱟ ᱫᱚ ᱵᱟᱝ᱾
ᱚᱸ
ᱟᱨ ᱮᱸ ᱡᱟᱦᱟᱸ ᱫᱩᱧ ᱞᱟᱹᱭᱮᱫ ᱛᱟᱦᱮᱸᱫ ᱟᱞᱮᱥᱮᱫ ᱫᱚ ᱵᱩᱱᱱᱟᱹ ᱵᱚᱞᱛᱮ ᱪᱤᱠᱟᱹᱜᱼᱟ ᱢᱟᱱᱮ ᱵᱟᱱ ᱥᱤᱥᱴᱮᱢ ᱛᱚ ᱢᱟᱱᱮ ᱱᱚᱰᱮ ᱵᱟᱱ ᱢᱮᱱᱟᱜᱼᱟ ᱟᱨ ᱦᱚ ᱞᱟᱛᱟᱨ ᱥᱟᱨᱮᱵᱟᱱ ᱢᱮᱱᱟᱜᱼᱟ ᱟᱨ ᱟᱞᱮᱭᱟᱜ ᱡᱚᱠᱷᱚᱱ ᱢᱟᱨᱟᱝ ᱵᱟᱱ ᱯᱮᱨᱮᱡᱚᱜ ᱛᱟᱞᱮᱭᱟ ᱟᱫᱚ ᱢᱟᱨᱟᱝ ᱵᱟᱱ ᱨᱮᱜᱮ ᱜᱚᱴᱟ ᱠᱚᱢ ᱠᱚᱨᱮ ᱯᱮᱭᱟ ᱯᱩᱱᱭᱟ ᱢᱩᱡᱟᱹ ᱨᱮᱱᱟᱜ ᱱᱚᱣᱟ ᱢᱟᱨᱟᱝ ᱢᱟᱨᱟᱝ ᱫᱟᱜ ᱦᱤᱡᱩᱜᱼᱟ ᱟᱫᱚ ᱡᱚᱠᱷᱚᱱ ᱜᱚᱴᱟ ᱥᱮᱫ
ᱛᱮ ᱫᱟᱜ ᱦᱤᱡᱩᱜ ᱩᱱ ᱥᱚᱢᱚᱭ ᱫᱚ ᱫᱟᱜ ᱨᱟᱠᱟᱵ ᱠᱚ ᱦᱤᱡᱩᱜᱼᱟ ᱢᱟᱱ ᱟᱫᱚ ᱚᱲᱟᱜ ᱞᱟᱦᱟ ᱫᱷᱟᱹᱵᱤᱡ ᱵᱚᱞᱛᱮ ᱪᱮᱫ ᱠᱷᱮᱛ ᱠᱚ ᱢᱮᱱᱟᱜᱼᱟ ᱚᱱᱟ ᱠᱷᱮᱛ ᱫᱷᱟᱹᱵᱤᱡ ᱯᱩᱨᱟᱹ ᱦᱩᱲᱩ ᱠᱚᱫᱚ ᱰᱩᱵᱩᱡ ᱠᱚᱜᱼᱟ ᱫᱟᱜ ᱫᱟᱜ ᱮᱢ ᱧᱮᱞᱟ
ᱦᱩᱸ ᱟᱨ ᱯᱟᱲᱦᱟᱣ ᱠᱚᱫᱚ ᱛᱤᱱᱟᱹᱜ ᱡᱷᱟᱹᱞ ᱦᱩᱭ ᱟᱠᱟᱱ ᱦᱩᱭ ᱟᱠᱟᱱ ᱛᱟᱵᱚᱱᱟ
ᱦᱸ ᱯᱟᱲᱦᱟᱣ ᱠᱚᱫᱚ ᱢᱮᱱ ᱞᱮᱠᱷᱟᱱ ᱫᱚ ᱠᱚᱨᱟᱣ ᱦᱩᱭᱩᱜ ᱠᱟᱱᱟ ᱟᱨᱠᱤ ᱤᱭᱩᱱᱤᱵᱷᱟᱨᱥᱤᱴᱤ ᱨᱮᱜᱮ ᱢᱤᱱᱟᱹᱧᱟ ᱦᱳᱥᱴᱮᱞ ᱨᱮ
ᱡᱮᱢᱚᱱ ᱟᱢᱟᱜ ᱯᱟᱹᱦᱤᱞ ᱤᱥᱠᱩᱞ ᱫᱚ ᱚᱠᱟ ᱛᱮ ᱪᱚ ᱛᱟᱦᱮᱸ ᱠᱟᱱ ᱛᱟᱢ
ᱟᱫᱚ ᱤᱥᱠᱩᱞ ᱫᱚ ᱯᱟᱹᱦᱤᱞ ᱤᱥᱠᱩᱞ ᱫᱚ ᱛᱟᱦᱮᱸ ᱠᱟᱱᱟ ᱱᱚᱝᱠᱟ ᱚᱲᱟᱜ ᱥᱩᱨ ᱨᱮᱜᱮ ᱛᱟᱦᱮᱸ ᱠᱟᱱᱟ ᱵᱤᱥᱤ ᱫᱚ ᱵᱟᱝ ᱟᱫᱚ ᱤᱥᱠᱩᱞ ᱡᱤᱭᱚᱱ ᱵᱚᱞᱛᱮ ᱪᱮᱠᱟᱹᱭᱟᱹᱧᱟᱹ ᱦᱩᱰᱤᱧ ᱡᱤᱭᱚᱱ ᱠᱷᱚᱱᱜᱮ ᱚᱞᱚᱜ ᱯᱟᱲᱦᱟᱜ ᱡᱤᱭᱚᱱ ᱫᱚ ᱚᱱᱠᱟ ᱦᱳᱥᱴᱮᱞ ᱡᱤᱭᱚᱱ ᱨᱤᱧ ᱠᱷᱟᱸᱰᱟᱣ ᱟᱠᱟᱫᱟ ᱥᱟᱶᱛᱮ ᱤᱥᱠᱩᱞ ᱠᱚᱞᱮᱡᱽ ᱟᱨ ᱱᱚᱜᱼᱚᱭ ᱞᱟᱯᱷᱟᱝ ᱥᱮᱱ
ᱟᱢ ᱡᱚᱠᱷᱚᱱ ᱯᱟᱹᱦᱤᱞ ᱵᱤᱨᱫᱟᱹ ᱜᱟᱲ ᱨᱮᱢ ᱯᱟᱲᱦᱟᱜ ᱛᱟᱦᱮᱸᱫ ᱛᱚᱠᱷᱚᱱ ᱫᱚ ᱟᱯᱮ ᱠᱚᱣᱟᱜ ᱫᱚ ᱦᱳᱥᱴᱮᱞ ᱠᱚ ᱛᱟᱦᱮᱸ ᱠᱟᱱ ᱜᱮᱭᱟ ᱛᱟᱦᱮᱱ ᱡᱟᱭᱜᱟ ᱚᱱᱮ ᱚᱱᱠᱟ
ᱦᱮᱸ ᱛᱟᱦᱮᱸ ᱠᱟᱱᱟ ᱵᱟᱝ ᱛᱟᱦᱮᱸ ᱫᱚ ᱵᱟᱝ ᱢᱟᱱᱮ ᱵᱟᱝ ᱵᱟᱝ ᱵᱟᱝ ᱚᱲᱟᱜ ᱠᱷᱚᱱ ᱫᱚ ᱵᱟᱹᱧ ᱦᱮᱡ ᱥᱮᱱ ᱟᱠᱟᱱᱟ ᱯᱩᱭᱞᱩ ᱡᱚᱠᱷᱚᱱ ᱚᱱᱠᱟ ᱣᱟᱱ ᱴᱩ ᱨᱮ ᱯᱟᱲᱦᱟᱣ ᱦᱩᱭᱩᱜ ᱚᱱᱟ ᱦᱚᱸ ᱦᱩᱭᱩᱜᱼᱟ ᱦᱳᱥᱴᱮᱞ ᱨᱮ ᱛᱟ ᱵᱷᱩᱨᱛᱤᱭᱮᱱᱟ᱾ ᱱᱚᱣᱟ ᱫᱚ ᱠᱟᱹᱴᱤᱡ ᱚᱲᱟᱜ ᱠᱷᱚᱱ ᱵᱚᱞᱛᱮ ᱦᱳᱥᱴᱮᱞ ᱨᱮᱜᱤᱧ ᱵᱷᱩᱨᱛᱤ ᱞᱮᱱᱟ ᱠᱤᱱᱛᱩ ᱢᱮᱱᱠᱷᱟᱱ ᱩᱭᱦᱟᱹᱨᱟ ᱢᱤᱫ ᱵᱟᱨ ᱥᱚᱯᱛᱟᱦ ᱫᱚ ᱥᱟᱭᱠᱮᱞ ᱛᱮᱦᱚᱸ ᱚᱲᱟᱜ ᱠᱷᱚᱱᱤᱧ ᱪᱟᱞᱟᱣ ᱵᱟᱲᱟ ᱠᱟᱱᱟ ᱥᱠᱩᱞ ᱫᱚ
ᱚᱲᱟᱜ ᱠᱷᱚᱱᱟᱜ ᱵᱮᱥᱢ ᱵᱩᱡ ᱛᱟᱦᱮᱸᱫ ᱥᱮ ᱦᱳᱥᱴᱮᱞ ᱨᱮ ᱛᱟᱦᱮᱸ ᱠᱟᱛᱮᱫ ᱤᱭᱟᱹ ᱵᱤᱨᱫᱟᱹᱜᱟᱲ ᱨᱮ ᱪᱟᱞᱟᱜ ᱠᱚ ᱵᱮᱥᱮ ᱵᱩᱡᱽ ᱛᱟᱦᱮᱸᱫ ᱚᱠᱟ ᱨᱟᱹᱥᱠᱟᱹ ᱜᱮᱢ ᱵᱩᱡᱽ ᱛᱟᱦᱮᱸᱫ
ᱟᱫᱚ ᱨᱟᱹᱥᱠᱟᱹ ᱫᱚ ᱞᱟᱹᱭ ᱞᱮᱠᱷᱟᱱ ᱫᱚ ᱦᱳᱥᱴᱮᱞ ᱠᱷᱚᱱ ᱛᱟᱦᱮᱸ ᱠᱟᱛᱮᱫ ᱨᱟᱹᱥᱠᱟᱹ ᱵᱩᱡᱷᱟᱹᱜ ᱛᱮ ᱠᱟᱨᱚᱱ ᱦᱳᱥᱴᱮᱞ ᱫᱚ ᱥᱟᱸᱜᱮ ᱜᱤᱫᱽᱨᱟᱹᱢ ᱛᱟᱦᱮᱱᱟ ᱢᱤᱫ ᱥᱟᱶᱛᱮᱢ ᱪᱟᱞᱟᱜᱼᱟᱢ ᱢᱤᱫ ᱥᱟᱶᱛᱮᱢ ᱛᱩᱯᱩᱱᱟ ᱡᱚᱢ ᱧᱩ ᱟᱫᱚ ᱜᱤᱫᱽᱨᱟᱹ ᱛᱟᱦᱚᱞᱮ ᱟᱢ ᱫᱚ ᱤᱥᱠᱩᱞ ᱡᱤᱭᱚᱱ ᱫᱚ ᱚᱠᱟ ᱞᱮᱠᱟᱢ ᱠᱷᱟᱸᱰᱟᱣ ᱟᱠᱟᱫᱟ
ᱟᱞᱮ ᱤᱧ ᱫᱚ ᱡᱮᱢᱚᱱ ᱜᱤᱫᱽᱨᱟᱹ ᱵᱮᱞᱟ ᱠᱷᱚᱱᱟᱜ ᱜᱮ ᱦᱳᱥᱴᱮᱞ ᱰᱷᱟᱨᱛᱤ ᱠᱟᱫᱤᱱ ᱛᱟᱦᱮᱱ ᱤᱧ ᱫᱚ ᱚᱱᱠᱟᱱ ᱦᱳᱥᱴᱮᱞ ᱠᱚᱦᱚᱸ ᱵᱟᱝ ᱛᱟᱦᱮᱸ ᱠᱟᱱ ᱛᱟᱞᱮᱭᱟ ᱡᱟᱦᱟᱸ ᱞᱮᱠᱟ ᱠᱟᱛᱮᱜ ᱛᱟᱦᱮᱸ ᱦᱩᱭ ᱟᱠᱟᱱᱟ ᱡᱮᱢᱚᱱ ᱯᱟᱹᱦᱤᱞ ᱠᱷᱚᱱᱟᱜ ᱜᱮ ᱥᱟᱱᱛᱟᱲᱤ ᱢᱤᱰᱤᱭᱟᱢ ᱛᱮ ᱯᱟᱲᱦᱟᱣ ᱦᱩᱭ ᱟᱠᱟᱱᱟ ᱥᱮ ᱥᱮᱭᱨᱚᱠᱚᱢ ᱟᱞᱮ ᱥᱮᱱᱟᱜ ᱫᱚ ᱦᱳᱥᱴᱮᱞ ᱠᱚᱦᱚᱸ ᱵᱟᱹᱱᱩᱜ ᱢᱟᱱᱮ ᱚᱱᱮ ᱡᱟᱦᱟᱸ ᱫᱚᱠᱚ ᱢᱮᱱᱟ ᱴᱟᱴᱤ ᱚᱲᱟᱜ ᱥᱮ ᱡᱮᱱᱴᱤ ᱚᱲᱟᱜ, ᱚᱱᱟ ᱠᱚᱨᱮ ᱜᱮ ᱛᱟᱦᱮᱸ ᱦᱩᱭ ᱟᱠᱟᱱ ᱛᱟᱦᱮᱸᱱ ᱚᱱᱠᱟ ᱛᱮᱜᱮ ᱤᱥᱠᱩᱞ ᱴᱟᱜ ᱫᱚ ᱟᱞᱮᱭᱟᱜ ᱵᱤᱫᱽᱫᱟᱹᱜᱟᱲ ᱴᱟᱜ ᱫᱚ ᱯᱟᱨᱚᱢ ᱦᱩᱭ ᱟᱠᱟᱱᱟ
ᱢᱟᱱᱮ ᱵᱤᱫᱽᱫᱟᱹᱜᱟᱲ ᱵᱚᱞᱛᱮ ᱦᱳᱥᱴᱮᱞ ᱛᱚ ᱱᱚᱝ ᱠᱟ ᱫᱚ ᱵᱟᱝ ᱛᱟᱦᱮᱸ ᱠᱟᱱᱟ, ᱡᱮ ᱱᱚᱸᱰᱮ ᱵᱷᱟᱜᱮ ᱧᱚᱜ ᱵᱮᱵᱚᱥᱛᱟ ᱛᱟᱦᱮᱸ ᱠᱟᱱᱟ, ᱵᱤᱨᱟᱴ
ᱵᱟᱝ ᱵᱟᱝ ᱚᱝᱠᱟ ᱫᱚ ᱵᱟᱝ ᱛᱟᱦᱮᱸ ᱠᱟᱱᱟ, ᱩ ᱟᱨ ᱥᱚᱨ ᱟᱨᱦᱚᱸ ᱛᱚᱠᱷᱚᱱ ᱫᱚ ᱵᱟᱭ ᱦᱟᱛ ᱠᱟᱜ ᱛᱟᱦᱮᱸᱱᱟ, ᱱᱤᱭᱮ ᱟᱞᱮ ᱠᱷᱚᱣᱟᱜ ᱛᱮᱜᱮ ᱪᱟᱞᱟᱜ ᱛᱟᱦᱮᱸᱫ, ᱚᱱᱟ ᱫᱚ᱾
ᱚ ᱦᱮᱸ ᱟᱫᱚ ᱧᱮᱞ ᱦᱩᱭᱩᱜ ᱠᱟᱱᱟ ᱜᱚᱴᱟ ᱡᱟᱭᱜᱟ ᱨᱮᱜᱮ ᱡᱚᱠᱷ ᱛᱚᱠᱷᱚᱱ ᱯᱳᱭᱞᱳ ᱮᱛᱚᱦᱚᱵᱚᱜᱼᱟ ᱯᱳᱭᱞᱳ ᱫᱚ ᱱᱚᱝᱠᱟ ᱠᱟᱹᱴᱤᱡ ᱮᱴᱠᱮᱴᱚᱬᱮ ᱜᱮᱭᱟ
ᱦᱮᱸ ᱦᱮᱸ
ᱠᱟᱨᱚᱱ ᱤᱧ ᱡᱟᱦᱟᱸ ᱤᱛᱩᱱ ᱟᱥᱲᱟ ᱨᱮᱧ ᱯᱟᱲᱦᱟᱣ ᱞᱮᱱᱟ ᱚᱸᱰᱮ ᱦᱚᱸ ᱱᱩᱠᱩ ᱱᱚᱸᱰᱮᱨᱮ ᱡᱟᱦᱟᱸᱭ ᱢᱟᱪᱮᱛᱟᱹᱱᱤ ᱢᱟᱪᱮᱫ ᱠᱚᱞᱮ ᱡᱟᱦᱟᱸ ᱯᱳᱭᱞᱳ ᱤᱥᱠᱩᱞ ᱮᱛᱚᱦᱚᱵ ᱥᱚᱸᱜᱮ ᱠᱚ ᱛᱟᱦᱮᱸ ᱠᱟᱱᱟ ᱯᱳᱭᱞᱳ ᱡᱚᱠᱷᱚᱱ ᱛᱚᱠᱷᱚᱱ ᱤᱥᱠᱩᱞ ᱮᱛᱚᱦᱚᱵᱚᱜᱼᱟ ᱟᱛᱳ ᱨᱮᱱ ᱦᱚᱲ ᱜᱮ ᱦᱮᱡ ᱠᱟᱛᱮᱫ ᱠᱚ ᱠᱟᱹᱢᱤᱭ ᱟᱠᱟᱫᱟ ᱵᱷᱤᱱᱟᱹ ᱠᱟᱹᱣᱰᱤ ᱛᱮ ᱟᱠᱚ ᱨᱟᱡᱽ ᱢᱤᱥᱛᱤᱨᱤ ᱟᱠᱚ ᱦᱮᱞᱯᱟᱨ
ᱦᱮᱸ ᱟᱨ ᱢᱟᱪᱮᱫ ᱠᱚᱫᱚ ᱪᱮᱫ ᱛᱤᱱᱟᱹᱠᱟ ᱠᱚ ᱛᱟᱦᱮᱸ ᱠᱟᱱ ᱛᱟᱯᱮᱭᱟ
ᱟᱫᱚ ᱢᱟ. ᱪᱮᱫ ᱠᱚᱫᱚ ᱠᱚ ᱛᱟᱦᱮᱸ ᱠᱟᱱᱟ ᱵᱮᱥᱤ ᱧᱚᱜ ᱜᱮ ᱱᱚᱝᱠᱟ ᱢᱚᱴᱟᱢᱩᱴᱤ ᱯᱟᱸᱪ ᱪᱷᱚ ᱡᱚᱱ ᱫᱚᱠᱚ ᱛᱟᱦᱮᱸ ᱠᱟᱱ ᱜᱮᱭᱟ
ᱢᱟᱪᱮᱫ ᱜᱮ ᱥᱮ ᱠᱷᱟᱹᱞᱤ ᱢᱟᱪᱮᱫ ᱛᱟ ᱱᱤᱭᱟᱹᱦᱸ ᱠᱚ ᱛᱟᱦᱮᱸᱱ ᱛᱟᱦᱮᱸ ᱠᱟᱱ ᱛᱟᱯᱮᱜ ᱜᱮᱭᱟ
ᱯᱚᱢ ᱢᱟᱪᱮᱛ ᱛᱟᱡᱮ ᱠᱟᱱᱟ, ᱟᱫᱚ ᱦᱩᱸ ᱚᱱᱟ ᱢᱟᱪᱮᱫ ᱠᱚ ᱛᱟᱦᱮᱸ ᱠᱟᱱᱟ, ᱛᱟᱯᱚᱨ ᱛᱟᱭᱚᱢ ᱫᱟᱨᱟᱢ ᱟᱨᱦᱚᱸ ᱟᱞᱮ ᱡᱚᱠᱷᱚᱱ ᱞᱮ ᱩᱰᱩᱠ ᱩᱰᱩᱠᱚᱜᱼᱟ, ᱩᱱ ᱥᱚᱢᱚᱭ ᱟᱨᱦᱚᱸ ᱢᱟᱪᱮᱫ ᱢᱟᱪᱮᱫ ᱛᱟᱹᱱᱤ ᱠᱚ ᱵᱟᱦᱟᱞ ᱠᱮᱜ ᱠᱚᱣᱟ, ᱩᱱ ᱥᱚᱢᱚᱭ ᱠᱚ ᱦᱮᱡ ᱱᱟ, ᱢᱟᱱᱮ ᱟᱨ ᱠᱚ ᱥᱟᱸᱜᱮ ᱧᱚᱜ ᱱᱟ ᱟᱨᱠᱤ, ᱟᱫᱚ ᱩᱝ
ᱟᱫᱚ
ᱩᱸ ᱱᱚᱝᱠᱟ ᱴᱷᱤᱠᱴᱷᱟᱠ ᱜᱮ ᱯᱟᱲᱦᱟᱣ ᱪᱟᱜ ᱠᱟᱱ ᱛᱤᱡ, ᱡᱟᱦᱟᱸ ᱠᱟᱹᱴᱤᱡ ᱚᱥᱩᱵᱤᱫᱟ ᱮᱴᱠᱮᱴᱚᱬᱮ ᱛᱟᱞᱟᱨ᱾ ᱛᱮᱦᱚᱸ ᱟᱫᱚ ᱟᱯᱮ ᱥᱮᱫ ᱫᱚ ᱚᱠᱟᱞᱮᱠᱟ?
ᱟᱞ ᱴᱮᱦᱚᱸ, ᱢᱟᱪᱮᱫ ᱜᱚᱝᱠᱮ ᱠᱚᱫᱚ ᱟᱹᱰᱤᱠᱚ ᱛᱟᱦᱮᱸ ᱠᱟᱱ ᱜᱮᱭᱟ᱾ ᱩᱝᱠᱩᱫᱚᱝ ᱚᱱᱮ ᱚᱱᱠᱟ᱾ ᱯᱟᱲᱦᱟᱜ ᱟᱨ ᱵᱟᱭᱨᱮ ᱠᱷᱚᱱᱟᱜ ᱥᱮ ᱩᱱᱠᱩ ᱟᱛᱳ ᱠᱚᱨᱮᱱ ᱦᱚᱸᱠᱚ ᱯᱟᱲᱦᱟᱜ ᱞᱮ ᱛᱟᱦᱮᱱ ᱜᱮ᱾
ᱩᱸ ᱢᱟᱱᱮ ᱟᱛᱳ ᱠᱚᱨᱮᱱ ᱵᱚᱞᱛᱮ ᱡᱟᱦᱟᱸᱭ ᱱᱚᱝᱠᱟ ᱠᱚ ᱯᱟᱲᱦᱟᱣ ᱠᱚ ᱵᱩᱪᱟ, ᱚᱞᱪᱤᱠᱤ ᱫᱚᱨᱚᱫᱤᱭᱟᱹ, ᱚᱱᱠᱟᱱ ᱦᱚᱲ ᱠᱚ᱾
ᱦᱮᱸ ᱚᱞ ᱪᱤᱠᱤ ᱫᱟᱨᱚᱛᱤᱭᱟᱹ, ᱥᱚᱝᱜᱚᱴᱷᱚᱱ ᱠᱚᱨᱮᱱ᱾ ᱢᱚᱱ ᱢᱮ ᱡᱟᱦᱟᱸᱭ ᱳ ᱢᱟᱱᱮ ᱨᱟᱹᱥᱠᱟᱹ ᱵᱩᱡᱟᱹᱭᱟ ᱥᱮ ᱡᱩᱫᱤ ᱢᱮ ᱤᱭᱟᱹ ᱡᱮᱧ ᱢᱮᱱᱟ ᱠᱟᱹᱴᱤᱡ, ᱤᱧ ᱦᱚᱧ ᱯᱟᱲᱦᱟᱣ ᱧᱚᱜ ᱠᱚᱣᱟ᱾ ᱥᱮ ᱚᱸᱰᱮ ᱠᱷᱚᱱᱚᱡᱧ ᱵᱟᱲᱟᱭ ᱡᱚᱝᱟ, ᱛᱟᱦᱞᱮ ᱠᱷᱟᱱ ᱫᱚ ᱚᱱᱠᱟ ᱦᱚᱸ ᱟᱞᱮᱥᱮᱱ ᱟᱞᱮᱭᱟᱜ ᱡᱮ ᱵᱤᱫᱽᱫᱟᱹᱜᱟᱲ ᱫᱚ ᱠᱚ ᱦᱤᱡᱩᱜ ᱛᱟᱦᱮᱸᱫ᱾
ᱡᱟᱱᱟᱢ ᱯᱟᱹᱨᱥᱤ ᱛᱮᱢ ᱯᱟᱲᱦᱟᱜ ᱠᱟᱱᱟ, ᱤᱧᱦᱚᱸ ᱡᱟᱱᱟᱢ ᱯᱟᱹᱨᱥᱤ ᱛᱮᱢ ᱯᱟᱲᱦᱟᱜ ᱠᱟᱱᱟ, ᱡᱟᱱᱟᱢ ᱯᱟᱹᱨᱥᱤ ᱛᱮ ᱯᱟᱲᱦᱟᱣ ᱛᱮ ᱨᱟᱹᱥ ᱪ ᱠᱟᱢ ᱟᱭᱠᱟᱹᱳᱫᱟ᱾
ᱡᱟᱱᱟᱢ ᱯᱟᱹᱨᱥᱤᱛᱮ ᱨᱟᱹᱥᱠᱟᱹ ᱫᱚ ᱢᱚᱸᱡᱽᱜᱤᱧ ᱵᱩᱡ ᱫᱟ, ᱡᱟᱦᱟᱸ ᱫᱚ ᱡᱟᱦᱟᱱᱟᱜ ᱵᱩᱡ ᱠᱚᱨᱮ, ᱟᱹᱰᱤ ᱩᱥᱟᱹᱨ ᱜᱤᱧ ᱵᱩᱡᱽ ᱫᱟ᱾ ᱟᱨ, ᱡᱮᱢᱚᱱ ᱮᱴᱟᱜ ᱯᱟᱹᱨᱥᱤ ᱠᱚᱨᱮ ᱫᱚ ᱤᱧ ᱫᱚ ᱩᱱᱟᱹᱜ ᱡᱮᱢᱚᱱ ᱵᱟᱹᱧ ᱵᱩᱡ ᱜᱚᱫ ᱜᱮᱭᱟ, ᱱᱚᱛᱮᱦᱚ ᱮᱴᱠᱮᱴᱚᱬᱮ ᱵᱩᱡᱩᱜ ᱜᱮ ᱢᱟᱱᱮ ᱵᱩᱡᱽ ᱨᱮᱦᱚᱸᱭ ᱩᱱᱟᱹᱜ ᱢᱟᱱᱮ ᱡᱟᱦᱟᱸ ᱫᱚ ᱮᱴᱟᱜ ᱯᱟᱹᱨᱥᱤ ᱨᱮᱱᱦᱚᱸ ᱜᱤᱫᱽᱨᱟᱹ ᱞᱮᱠᱟ ᱫᱚ ᱵᱟᱹᱧ ᱵᱩᱡᱽ ᱜᱚᱫ ᱠᱮᱭᱟ, ᱚᱱᱟᱜᱮ ᱢᱤᱫᱴᱮᱱ ᱥᱩᱵᱤᱫᱟ᱾ ᱛᱤᱧ ᱫᱚ, ᱟᱨ ᱡᱟᱱᱟᱢ ᱯᱟᱹᱨᱥᱤ ᱛᱮ ᱯᱟᱲᱦᱟᱣ ᱫᱚ ᱱᱟᱹᱜᱮ ᱢᱤᱴᱮ-ᱢᱤᱴᱮ ᱜᱚᱨᱚᱵᱽ ᱢᱟᱱᱮ ᱱᱤᱡᱮ ᱯᱟᱹᱨᱥᱤ ᱛᱤᱧ ᱯᱟᱲᱦᱟᱜ ᱠᱟᱱᱟ ᱢᱤᱫᱴᱮᱡ ᱨᱟᱹᱥᱠᱟᱹ ᱢᱚᱱᱮ ᱨᱮ᱾ ᱚᱱᱟ ᱢᱤᱫᱴᱮᱜ ᱢᱚᱸᱡᱽ ᱵᱩᱡᱩᱜ
ᱦᱮᱸ ᱢᱚᱡᱽ ᱫᱚ ᱤᱧ ᱦᱚᱧ ᱵᱩᱡ ᱮᱫᱟ ᱢᱤᱫᱴᱟᱝ ᱯᱟᱹᱨᱥᱤ ᱛᱮᱢ ᱯᱟᱲᱦᱟᱜᱼᱟ᱾ ᱱᱤᱡᱮᱨᱟᱜ ᱪᱤᱠᱤ ᱛᱮ᱾ ᱟᱫᱚ ᱧᱮᱞ ᱢᱮ᱾
ᱦᱩᱸ
ᱥᱮᱪᱮᱫ ᱵᱚᱱ ᱦᱟᱛᱟᱣᱟ ᱡᱷᱚᱛᱚ ᱯᱟᱹᱨᱥᱤ ᱛᱮ ᱜᱮ ᱥᱚᱢᱟᱡᱽ ᱪᱮᱫ ᱵᱚᱱ ᱧᱟᱢᱟ, ᱚᱱᱟ ᱫᱚ ᱠᱟᱛᱷᱟ ᱠᱟᱱ ᱜᱮᱭᱟ, ᱢᱮᱱᱠᱷᱟᱱ ᱡᱟᱱᱟᱢ ᱯᱟᱹᱨᱥᱤ ᱛᱮᱵᱚᱱ ᱯᱟᱲᱦᱟᱣ ᱞᱮᱠᱷᱟᱱ, ᱚᱱᱟ ᱨᱮᱱᱟᱜ ᱨᱟᱹᱥᱠᱟᱹ ᱜᱚᱨᱚᱵᱽ ᱫᱚ ᱠᱟᱹᱴᱤᱡ ᱟᱞᱟᱫᱟ ᱧᱚᱜᱼᱟ, ᱟᱴᱠᱟᱨᱚᱜᱼᱟ ᱵᱟᱝ ᱦᱮᱸ ᱥᱮ ᱵᱟᱝ?
ᱦᱮᱸ ᱩᱸ
ᱩ
ᱦ
ᱛᱟᱨᱯᱚᱨ ᱡᱟᱱᱟᱢ ᱯᱟᱹᱨᱥᱤ ᱫᱚ ᱱᱚᱜᱼᱚᱭ ᱫᱚᱵᱚᱱ ᱯᱟᱲᱦᱟᱜ ᱠᱟᱱᱟ ᱾ᱛᱟᱦᱚᱞᱮ ᱡᱟᱱᱟᱢ ᱯᱟᱹᱨᱥᱤ ᱛᱮ ᱯᱟᱲᱦᱟᱣ ᱠᱟᱛᱮᱫ, ᱟᱢ ᱪᱮᱫ ᱮᱢ ᱞᱟᱹᱭᱟ ᱠᱚᱣᱟ ᱱᱤᱛᱳᱜ? ᱡᱟᱦᱟᱸᱭ ᱦᱟᱯᱮᱱ ᱫᱤᱱ ᱟᱨᱚ ᱠᱚ ᱱᱟᱣᱟ ᱯᱚ ᱯᱚᱝᱲᱟ ᱠᱚ ᱠᱟᱹᱴᱤᱡ ᱤᱵᱤᱧ ᱢᱟᱪᱷᱟ ᱨᱮ ᱞᱟᱹᱭ ᱛᱟᱞᱟᱝ ᱼᱟ ᱾
ᱱᱚᱣᱟ ᱜᱮᱧ ᱞᱟᱹᱭ ᱟᱠᱚᱣᱟ ᱡᱮ ᱟᱵᱚᱣᱟᱜ ᱯᱟᱹᱨᱥᱤ ᱛᱮ ᱯᱟᱲᱦᱟᱣ ᱠᱟᱛᱮ ᱫᱚ ᱢᱟᱱᱮ ᱵᱷᱟᱜᱤ ᱵᱮᱥ ᱧᱚᱜ ᱜᱮᱭᱟ ᱡᱟᱦᱟᱸ ᱫᱚ ᱟᱢ ᱩᱱᱟᱹᱜ ᱤᱭᱟᱹ ᱮᱴᱠᱮᱴᱚᱬᱮ ᱨᱮ ᱵᱟᱢ ᱧᱩᱨᱩᱜᱼᱟ ᱟᱨ ᱡᱟᱦᱟᱸ ᱟᱢᱟᱜ ᱤᱭᱟᱹ ᱛᱟᱢ ᱜᱚᱝᱠᱮ ᱠᱚᱦᱚᱸ ᱥᱮ ᱡᱟᱦᱟᱸ ᱟᱢᱟᱜ ᱵᱩᱡᱽ ᱥᱩᱠ ᱛᱤ ᱢᱟᱱᱮ ᱡᱟᱦᱟᱸ ᱫᱚ ᱠᱟᱹᱴᱤᱡ ᱵᱮᱲᱟ ᱫᱚ ᱮᱴᱟᱜ ᱯᱟᱹᱨᱥᱤ ᱥᱮᱬᱟ ᱫᱚ ᱟᱢ ᱫᱚ ᱛᱷᱚᱲᱟ ᱮᱴᱠᱮᱴᱚᱬᱮ ᱯᱟᱲᱟᱣᱟᱢ ᱜᱮᱭᱟ ᱟᱨ ᱚᱱᱟ ᱜᱮ ᱡᱟᱦᱟᱸ ᱟᱢ ᱱᱤᱡᱮᱨ ᱜᱚᱜᱚ ᱟᱲᱟᱝ ᱛᱮᱢ ᱯᱟᱲᱦᱟᱜ ᱟ ᱥᱮ ᱱᱤᱡᱮᱨ ᱯᱟᱹᱨᱥᱤ ᱛᱮ ᱛᱚᱠᱷᱚᱱ ᱫᱚ ᱚᱱᱟ ᱫᱚ ᱟᱢ ᱟᱹᱰᱤ ᱞᱚᱜᱚᱱᱮ ᱵᱩᱡᱽ ᱧᱚᱜᱼᱟ ᱟᱨ ᱥᱟᱱᱟᱢ ᱯᱟᱹᱨᱥᱤ ᱜᱮ ᱥᱚᱢᱟᱱ ᱜᱮᱭᱟ ᱾ ᱤᱧ ᱫᱩᱧ ᱞᱟᱹᱭᱟ ᱠᱷᱟᱹᱞᱤ ᱟᱵᱚᱣᱟᱜ ᱡᱮᱴᱟ ᱵᱷᱟᱨᱥᱚᱱ ᱚᱱᱟ ᱜᱮ ᱟᱞᱟᱫᱟ ᱜᱮᱭᱟ ᱾
ᱢᱮᱱ ᱠᱷᱟᱱ ᱱᱚᱜᱼᱚᱭ ᱡᱮ ᱟᱹᱰᱤ ᱪᱷᱟᱴ ᱠᱟᱛᱷᱟᱢ ᱥᱟᱵ ᱨᱟᱠᱟᱵ ᱟᱠᱟᱫᱟ ᱢᱟᱱᱮ ᱡᱟᱱᱟᱢ ᱯᱟᱹᱨᱥᱤ ᱛᱮᱢ ᱯᱟᱲᱦᱟᱣ ᱞᱮᱱ ᱠᱷᱟᱱ ᱢᱚᱱᱮᱨ ᱠᱟᱛᱷᱟᱴᱟᱜ